ᱦᱮ ᱜᱚᱢᱠᱮ ᱦᱮ ᱜᱚᱢᱠᱮ ᱨᱚᱲ ᱟᱡᱚᱢᱚᱜ ᱠᱟᱱᱟ
ᱦᱳᱭ ᱟᱸᱡᱚᱢᱚᱜ ᱠᱟᱱᱟ ᱾
ᱟᱪᱷᱟ ᱟᱪᱷᱟ ᱡᱚᱦᱟᱨ ᱜᱮ ᱜᱚᱢᱠᱮ
ᱡᱚᱦᱟᱨ ᱜᱮ
ᱪᱮᱫ ᱠᱚᱢ ᱪᱤᱠᱟᱹᱭᱟᱫᱟ ᱜᱚᱝᱠᱮ
ᱪᱮᱫ ᱦᱚ ᱵᱟᱝ ᱱᱚᱜᱼᱚᱭ ᱩᱛᱩ ᱫᱟᱠᱟᱭ ᱦᱩᱭᱩᱜ ᱠᱟᱱᱟ
ᱚ ᱟᱢᱮᱢ ᱩᱛᱩ ᱫᱟᱠᱟᱭ ᱫᱟ
ᱦᱳᱭ
ᱪᱮᱫ ᱠᱚᱢ ᱩᱛᱩ ᱫᱟᱠᱟᱭᱫᱟ
ᱟᱨ ᱟᱞᱩ ᱟᱨ ᱤᱭᱟᱹ ᱟᱲᱟᱜ ᱢᱮᱥᱟ ᱠᱟᱛᱮᱫ
ᱟᱪᱷᱟ ᱟᱪᱷᱟ ᱟᱪᱷᱟ ᱟᱰᱤ ᱱᱟᱯᱟᱭ ᱟᱨ ᱚᱲᱟᱜ ᱦᱚᱲ ᱫᱚᱠᱚ ᱚᱠᱟᱭᱮᱱᱛᱮ
ᱦᱮ ᱢᱮᱱᱟᱜ ᱠᱚ ᱜᱮᱭᱟ ᱟᱫᱚ ᱠᱟᱹᱢᱤᱫᱤᱱ ᱛᱚ
ᱟᱪᱷᱟ ᱟᱪᱷᱟ ᱟᱪᱷᱟ ᱚᱱᱟ ᱫᱚᱨᱠᱟᱨᱟ ᱫᱚᱨᱠᱟᱨᱟ ᱦᱮᱸ ᱱᱚᱣᱟ ᱦᱚᱸ ᱫᱚᱨᱠᱟᱨᱟ ᱥᱚᱵᱽ ᱥᱚᱢᱚᱭ ᱛᱚ ᱟᱵᱚ ᱠᱚ ᱡᱚᱢ ᱦᱚᱪᱚᱭᱮᱫ ᱵᱚᱱᱟ
ᱦᱮᱸ ᱢᱟᱡᱷᱮ ᱢᱟᱡᱷᱮ ᱫᱚᱨᱠᱟᱨ ᱠᱟᱱ ᱜᱮᱭᱟ ᱟᱫᱚ ᱦᱳᱭ ᱟᱫᱚ ᱟᱠᱚ ᱦᱚᱸᱛᱚ ᱢᱟᱱᱮ ᱯᱷᱨᱤ ᱛᱚ ᱵᱟᱹᱱᱩᱜ ᱠᱚᱣᱟ ᱥᱮ ᱠᱟᱹᱢᱤᱭᱮᱫ ᱜᱮᱭᱟ ᱠᱚ ᱥᱮ
ᱦᱩᱸ ᱦᱩᱸ ᱵᱷᱟᱜᱮᱧ ᱵᱩᱡᱷᱟᱹᱣ ᱠᱮᱫᱼᱟ ᱡᱮ ᱱᱚᱜᱼᱚᱭ ᱦᱚᱸᱭ ᱵᱷᱟᱜᱤᱧ ᱵᱩᱡᱷᱟᱹᱣ ᱠᱮᱫ ᱡᱮ ᱱᱚᱜ ᱚᱭ ᱟᱢ ᱱᱚᱝᱠᱟ ᱢᱤᱫᱴᱟᱝ ᱠᱟᱹᱢᱤ ᱨᱮᱢ ᱡᱚᱯᱲᱟᱣ ᱟᱠᱟᱱ ᱛᱟᱵᱚᱱᱟ ᱪᱮᱫᱟᱜ ᱵᱟᱝᱢᱟ ᱠᱟᱹᱢᱤ ᱠᱟᱹᱥᱱᱤ ᱚᱠᱛᱚ ᱨᱮᱫᱚ ᱱᱚᱝᱠᱟ ᱠᱟᱹᱴᱤᱡ ᱚᱲᱟᱜ ᱦᱚᱲ ᱠᱟᱹᱢᱤ ᱦᱚᱸ ᱫᱚᱨᱠᱟᱨᱟ ᱦᱮᱸ ᱵᱟᱝ ᱱᱚᱜᱼᱚᱭ ᱡᱮ ᱜᱚᱜᱚ ᱢᱟᱴ ᱥᱮᱫ ᱦᱳᱭ ᱢᱟᱴᱷ ᱥᱮᱫ ᱪᱟᱞᱟᱣ ᱠᱟᱱᱟ ᱟᱨ ᱟᱢ ᱚᱸᱰᱮ ᱩᱛᱩ ᱫᱟᱠᱟ ᱢᱮᱱᱟᱜ ᱛᱟᱵᱚᱱᱟ ᱵᱷᱟᱹᱜᱤ ᱠᱟᱛᱷᱟ ᱱᱚᱣᱟ ᱫᱚ ᱦᱮᱸ ᱵᱟᱝ ᱜᱚᱢᱠᱮ
ᱟᱫᱚ ᱚᱱᱟ ᱜᱮᱥᱮ ᱱᱚᱣᱟ ᱠᱚᱫᱚ ᱫᱚᱨᱠᱟᱨ ᱠᱟᱱ ᱛᱟᱵᱚᱱ ᱜᱮ ᱡᱮ ᱱᱤᱡᱮ ᱦᱚᱸ ᱠᱟᱹᱢᱤ ᱦᱩᱭᱩᱜ ᱜᱮᱭᱟ ᱠᱟᱨᱚᱱ ᱥᱚᱵ ᱥᱚᱢᱚᱭ ᱫᱚ ᱟᱨ ᱢᱟᱱᱮ ᱟᱵᱤᱮᱱ ᱵᱮᱥ ᱵᱟᱹᱲᱤᱡ ᱥᱮ ᱢᱤᱴᱟᱝ ᱵᱮᱯᱟᱨ ᱢᱮᱱᱟᱜ ᱟᱥᱮ ᱡᱟᱦᱟᱸ ᱛᱤᱨᱮ ᱵᱮᱥ ᱵᱟᱠᱚ ᱵᱩᱡᱷᱟᱹᱣ ᱛᱟᱦᱚᱞᱮ ᱩᱱ ᱛᱟᱦᱚᱞᱮ ᱵᱤᱱ ᱤᱥᱤᱱ ᱤ ᱵᱟᱥᱟᱝᱼᱟ
ᱦᱩᱸ ᱦᱩᱸ ᱦᱩᱸᱥᱚᱝ ᱵᱟᱝ ᱢᱟᱱᱮ ᱥᱚᱝᱥᱟᱨᱤᱭᱟᱹ ᱦᱚᱲᱮᱢ ᱛᱮᱭᱟᱨ ᱞᱮᱠᱷᱟᱱ ᱱᱟᱜ ᱟᱨ ᱛᱚᱠᱷᱚᱱ ᱫᱚ ᱤᱥᱤᱱ ᱞᱟᱜᱟᱜᱼᱟ ᱦᱮᱸ ᱵᱟᱝ ᱱᱟᱥᱮ ᱱᱟᱥᱮ ᱫᱚ ᱤᱥᱤᱱ ᱦᱩᱭᱩᱜᱼᱟ᱾ ᱱᱟᱥᱮ ᱱᱟᱥᱮ ᱱᱤᱨᱟᱹ ᱡᱟᱹᱥᱛᱤ ᱵᱟᱝ ᱨᱮ ᱦᱚᱸ ᱱᱟᱥᱮ ᱱᱟᱥᱮ ᱤᱥᱤᱱ ᱦᱩᱭᱩ-ᱟ ᱦᱮᱸ ᱵᱟᱝ ᱚᱱᱟ ᱠᱚᱫᱚ ᱥᱮᱬᱟ ᱠᱟᱜ ᱫᱚᱨᱠᱟᱨ ᱦᱚᱸ ᱢᱮᱱᱟᱜᱼᱟ᱾
ᱦᱳᱭ ᱦᱩᱸᱻ
ᱛᱟᱦᱞᱮ ᱥᱚᱵᱽ ᱥᱚᱢᱚᱭ ᱛᱚ ᱥᱚᱵᱽ ᱥᱚᱢᱚᱭ ᱛᱚ ᱡᱚᱛᱚ ᱦᱚᱲ ᱫᱚ ᱴᱷᱤᱠ ᱴᱷᱟᱠ ᱵᱟᱵᱚᱱ ᱛᱟᱹᱦᱮᱱᱟ᱾ ᱦᱚᱭᱛᱚ ᱨᱩᱣᱟᱹ ᱦᱟᱹᱥᱩ ᱦᱩᱭ ᱞᱮᱱᱠᱷᱟᱱ ᱨᱩᱣᱟᱹ ᱦᱟᱹᱥᱩ ᱦᱩᱭ ᱮᱢᱟᱱ ᱞᱮᱠᱷᱟᱱ ᱛᱟᱦᱚᱞᱮ ᱡᱩᱫᱤ ᱵᱟᱢ ᱫᱚ ᱪᱮᱫ ᱨᱮᱸᱜᱮᱡ ᱛᱮᱢ ᱛᱟᱹᱦᱮᱱᱟ ᱵᱟᱝᱜᱮ ᱛᱚ ᱛᱚᱠᱷᱚᱱ ᱚᱱᱟᱢ ᱡᱚᱢ
ᱦᱳᱭ ᱦᱩᱸ ᱦᱩᱸ ᱤᱱᱟ ᱫᱚ ᱫᱚᱨᱠᱟᱨ ᱠᱟᱱ᱾ ᱜᱮ ᱱᱚᱣᱟ ᱠᱚ ᱥᱮᱬᱟ ᱟᱹᱠᱟᱫ ᱫᱚ
ᱱᱟᱛᱮ ᱛᱮᱫᱚ ᱢᱚᱱᱮ ᱠᱟᱱᱟ ᱡᱮ ᱡᱟᱦᱟᱭ ᱠᱚᱲᱟ ᱜᱤᱫᱽᱨᱟᱹ ᱜᱮ ᱡᱮ ᱵᱟᱝᱠᱚ ᱵᱟᱰᱟᱭᱟ ᱱᱚᱝᱠᱟ ᱫᱚ ᱵᱟᱝ ᱟᱹᱥᱟᱭᱤᱧ ᱥᱟᱱᱟᱢ
ᱦᱮᱸ ᱛᱮᱦᱮᱧ ᱨᱮᱧ ᱜᱟᱯᱟ ᱫᱚ ᱡᱚᱛᱚ ᱦᱚᱲ ᱞᱮᱠᱟ ᱜᱮ ᱠᱚ ᱵᱟᱹᱲᱟᱭᱟ
ᱛᱮᱦᱮᱧ ᱜᱟᱯᱟ ᱫᱚᱜ ᱤᱱᱠᱟᱹ ᱫᱚᱠᱚ ᱡᱚᱛᱚ ᱦᱚᱲ ᱠᱚᱵᱚᱱ ᱵᱟᱹᱲᱟᱭ ᱜᱮ ᱢᱟᱱᱮ ᱵᱟᱝ ᱤᱥᱤᱱ ᱵᱟᱲᱟᱠ ᱨᱮᱦᱚᱸᱻ ᱛᱚ ᱫᱟᱲᱮᱭᱟᱜ ᱞᱮᱠᱟᱜᱮ ᱵᱩᱡᱩᱜᱼᱟ ᱛᱮᱦᱮᱧ ᱜᱟᱯᱟ ᱫᱚ
ᱟᱹᱰᱤ ᱵᱟᱲᱟᱭ ᱨᱮᱭᱟᱜ ᱫᱚᱨᱠᱟᱨ ᱟᱹᱰᱤ ᱫᱚᱨᱠᱟᱨ ᱢᱮᱱᱟᱜ ᱠᱟᱫᱟ᱾ ᱦᱮᱸ ᱵᱟᱝ ᱟᱨ ᱱᱮᱛᱟᱨ ᱫᱚ ᱚᱱᱠᱟ ᱤᱭᱟᱹ ᱱᱮᱛᱟᱨ ᱫᱚ ᱤᱭᱟᱹ ᱚᱱᱟ ᱪᱮᱫ ᱠᱚ ᱡᱮᱛᱜᱼᱟ ᱤᱱᱴᱤᱨᱱᱮᱯ ᱡᱤᱯ ᱟᱳ ᱟᱪᱪᱷᱟ ᱱᱚᱣᱭᱟ ᱩᱛᱩ ᱥᱟᱪ ᱢᱮ ᱟᱪᱠᱟ ᱛᱚ ᱪᱤᱠᱟᱹᱭ ᱦᱩᱭᱩᱜᱼᱟ ᱟᱪᱪᱟ ᱱᱚᱣᱟ ᱥᱩᱱᱩᱢ ᱮᱢᱟ ᱟᱫᱟᱢ ᱛᱟᱨᱯᱚᱨᱮ ᱵᱩᱞᱩᱜ ᱮᱢ ᱚᱱᱟ ᱠᱚ ᱧᱮᱞ ᱠᱟᱛᱮ ᱫᱚ ᱰᱮᱦᱮᱨ ᱫᱚ ᱤᱥᱤᱱ ᱦᱚᱸ ᱜᱟᱱᱚᱜ ᱠᱟᱱᱟ ᱵᱟᱝ
ᱦᱳᱭ ᱱᱤᱛᱚᱜ ᱫᱚ ᱚᱱᱟᱛᱮ ᱤᱭᱟᱹ ᱚᱱᱞᱟᱭᱤᱱ ᱛᱮᱜᱮ ᱛᱚ ᱡᱚᱛᱚ ᱠᱤᱪᱷᱩ ᱜᱟᱱᱚᱜ ᱠᱟᱱᱟ ᱛᱚ᱾ ᱠᱳᱱᱳ ᱚᱥᱩᱵᱤᱫᱟ ᱜᱮ ᱵᱟᱝ ᱦᱩᱭᱩᱜ ᱠ ᱦᱮᱸ ᱵᱟᱭ ᱵᱟᱲᱟᱭᱱᱟ ᱩᱱᱤ ᱫᱚ ᱟᱫᱚ ᱢᱤᱫ ᱫᱷᱟᱣ ᱦᱮᱸ ᱨᱮᱦᱚᱸ ᱦᱩᱭᱱᱟ ᱤᱱᱟᱹ ᱛᱮᱜᱮ ᱟᱹᱵᱤᱱ ᱫᱚ ᱵᱤᱱ ᱥᱮᱬᱟ ᱩᱛᱟᱨ ᱠᱮᱫᱟ ᱟᱹᱫᱚ ᱯᱚᱨᱚᱣᱛᱤ ᱦᱚᱸ ᱤᱱᱟᱹ ᱛᱮᱜᱮᱵᱮᱱ ᱫᱟᱲᱮᱭᱟᱜᱼᱟ᱾ ᱦᱩᱸ
ᱚᱱᱟ ᱠᱷᱟᱹᱛᱤᱨ ᱫᱚᱨᱠᱟᱨ ᱢᱮᱱᱟᱜ ᱠᱟᱫᱼᱟ ᱟᱹᱰᱤ ᱡᱳᱨ ᱦᱮᱸ ᱵᱟᱝ ᱚᱱᱟ ᱠᱚ ᱡᱩᱫᱤ ᱵᱟᱝ ᱯᱩᱨᱟ ᱛᱟᱦᱚᱞᱮ ᱪᱮᱠᱟ ᱛᱮ ᱦᱮᱡ ᱮᱱᱟ ᱟᱭᱚᱢ ᱡᱮ ᱚᱲᱟᱜ ᱨᱮ ᱞᱟᱹᱜᱤᱫ ᱦᱚᱸ ᱟᱹᱢᱮᱢ ᱠᱚᱨᱟᱣ ᱮᱟᱢ ᱵᱷᱟᱹᱜᱤᱧ ᱵᱩᱡᱷᱟᱹᱣ ᱠᱮ-ᱟ ᱟᱫᱚ ᱮᱱ ᱛᱮ ᱚᱲᱟᱜ ᱦᱚᱲ ᱛᱚ ᱤᱧ ᱛᱮ ᱠᱷᱟᱨᱟᱜ ᱫᱤᱱ ᱴᱨᱟᱭ ᱠᱚ ᱡᱚᱢ
ᱦᱳᱭ ᱦᱳᱭ ᱟᱫᱚ ᱱᱚᱣᱟ ᱫᱚ ᱮᱢᱚᱱ ᱮᱠᱴᱟ ᱡᱤᱱᱤᱥ ᱡᱟᱹ ᱵᱟ ᱠᱟᱹᱢᱤ ᱤᱭᱟᱹ ᱫᱚ ᱵᱟᱝ ᱠᱟᱱᱟ ᱥᱮ ᱛᱮ ᱜᱮ ᱵᱟᱝ ᱜᱟᱱᱚᱜᱼᱟ ᱱᱚᱣᱟ ᱠᱚ ᱠᱟᱹᱢᱤ ᱞᱮᱠᱷᱟᱱᱡ ᱢᱟ ᱢᱟᱱᱮ ᱚᱲᱟᱜ ᱦᱚᱲ ᱠᱚ ᱢᱮᱱᱟ ᱵᱟᱥ ᱤᱱᱟᱹ ᱦᱚᱞᱳᱭ ᱠᱟᱹᱢᱤᱭᱮᱫᱟ᱾ ᱫᱚ ᱦᱩᱸ
ᱟᱪᱪᱷᱟ ᱜᱚᱢᱠᱮ ᱛᱟᱦᱚᱞᱮ ᱚᱱᱛᱮ ᱠᱤ ᱫᱟᱜ ᱡᱟᱹᱲᱤ ᱠᱚᱫᱚ ᱪᱮᱫ ᱞᱮᱠᱟ ᱞᱟᱜᱟᱣ ᱟᱠᱟᱱᱟ ᱥᱮ ᱫᱚᱢᱮ ᱡᱳᱨ ᱜᱮ?
ᱫᱟᱜ ᱡᱟᱹᱲᱤ ᱫᱚ ᱞᱟᱜᱟᱣ ᱟᱠᱟᱱ ᱜᱮᱭᱟ ᱡᱳᱨ ᱚᱱᱟ ᱛᱮ ᱡᱩᱨᱼᱥᱩᱨ ᱠᱟᱹᱢᱤ ᱨᱮᱞᱮ ᱟᱸᱬᱜᱚ ᱦᱩᱭ ᱟᱠᱟᱱᱟ᱾ ᱪᱟᱥ ᱠᱟᱹᱢᱤ ᱠᱚᱨᱮ ᱦᱩᱸ
ᱦᱟ. ᱱᱤᱦᱛᱤ ᱫᱚᱨᱠᱟᱨᱟ ᱢᱟᱱᱮ ᱟᱞᱮ ᱱᱚᱛᱮ ᱡᱮᱢᱚᱱ ᱢᱟᱱᱮ ᱢᱟᱲᱟᱝ ᱧᱚᱜ ᱜᱮ ᱫᱟᱜ ᱟᱠᱟᱛ ᱛᱟᱦᱚᱞᱮ ᱫᱚ ᱨᱚᱦᱚᱭ ᱯᱩᱨᱟᱹᱣ ᱠᱮ-ᱟ ᱞᱮ ᱚᱝᱻ ᱦᱳᱱᱟ ᱫᱚᱥ ᱵᱟᱨᱚ ᱫᱤᱱ ᱞᱮᱠᱟ ᱨᱚᱦᱚᱭ ᱯᱩᱨᱟᱹᱣ ᱠᱟᱛᱮ ᱦᱳᱭ
ᱛᱮ ᱱᱚᱜᱼᱚᱭ ᱟᱹᱣᱨᱤ ᱦᱩᱭᱩᱜᱼᱟ ᱱᱚᱜᱼᱚᱭ ᱪᱟᱞᱟᱜ ᱠᱟᱱ ᱜᱮᱭᱟ᱾ ᱵᱟᱹᱠᱤ ᱜᱮᱭᱟ
ᱫᱚᱨᱠᱟᱨ ᱱᱚᱜᱼᱚᱭ ᱫᱟᱜ ᱜᱮᱛᱚ ᱰᱟᱢᱟᱰᱩᱞ ᱠᱮᱫ ᱛᱟᱵᱚᱱᱟ ᱵᱟᱝ᱾ ᱟᱫᱚ ᱟᱞᱮ ᱚᱱᱛᱮ ᱫᱚ ᱢᱤᱱᱤ ᱠᱚ ᱢᱮᱱᱟᱜ ᱛᱮ ᱢᱤᱱᱤ ᱠᱚ ᱢᱮᱱᱟᱜ ᱛᱮ ᱟᱞᱮ ᱫᱚ ᱚᱱᱟ ᱠᱚᱫᱚᱞᱮ ᱨᱚᱦᱚᱭ ᱯᱩᱨᱟᱹᱣ ᱠᱮᱫᱼᱟ ᱟᱞᱮ ᱫᱚ᱾
ᱦᱮᱸ ᱟᱞᱮ ᱥᱮᱫ ᱫᱚ ᱱᱚᱜᱼ ᱱᱟ ᱥᱮᱨᱢᱟ ᱫᱟᱜ ᱵᱷᱚᱨᱥᱟ ᱜᱮ ᱛᱚ ᱮᱢᱱᱤ ᱫᱚ ᱚᱠᱟᱨᱮ ᱵᱤᱱ ᱧᱟᱢᱟ ᱚᱱᱟ ᱛᱮᱦᱚᱸ ᱰᱮᱨᱤᱜ ᱜᱮᱭᱟ ᱟᱞᱮ ᱥᱮᱫ ᱫᱚ ᱱᱚᱛᱮ ᱫᱚ
ᱦᱩᱸ ᱟᱯᱮ ᱚᱱᱛᱮ ᱫᱚ ᱤᱭᱟᱹ ᱠᱚᱫᱚ ᱢᱮᱱᱟᱜ ᱟᱥᱮ ᱵᱟᱝ ᱦᱮᱸ ᱜᱚᱝᱠᱮ ᱚᱱᱛᱮ ᱫᱚ ᱤᱭᱟᱹ ᱠᱚ ᱫᱚ ᱢᱮᱱᱟᱜ-ᱟ ᱥᱮ ᱚᱱᱟ ᱟᱨ ᱢᱤᱱᱤ ᱥᱮᱞᱳ
ᱚᱱᱟ ᱠᱚᱫᱚ ᱪᱮᱫ ᱦᱚᱸ ᱪᱮᱫ ᱦᱚᱸ ᱵᱟᱹᱱᱩᱜᱼᱟ ᱚᱱᱟ ᱠᱚ ᱵᱮᱵᱚᱥᱛᱷᱟ-ᱟ
ᱟᱯᱮ ᱫᱚ ᱛᱟᱦᱚᱞᱮ ᱜᱚᱝᱠᱮ ᱢᱤᱫ ᱫᱷᱟᱣ ᱢᱤᱫ ᱵᱚᱪᱷᱚᱨ ᱥᱮᱨᱢᱟ ᱨᱮ ᱢᱤᱫ ᱫᱷᱟᱣ ᱜᱮᱯᱮ ᱪᱟᱥᱟ ᱡᱟᱱᱤᱡ ᱪᱚᱝ
ᱦᱳᱭ ᱢᱤᱫ ᱫᱷᱟᱣ ᱜᱮ ᱟᱞᱮ ᱫᱚ ᱚᱱᱠᱟ ᱢᱮᱱ ᱠᱮᱱᱮᱞ ᱫᱟᱜ ᱦᱚᱸ ᱜᱟᱰᱟ ᱚᱱᱟ ᱠᱚ ᱢᱟ ᱢᱮᱱᱟᱜ-ᱟ ᱠᱮᱱᱮᱞ ᱫᱟᱜ ᱫᱚ ᱵᱟᱹᱱᱩᱜ-ᱟ ᱟᱫᱚ ᱜᱟᱰᱟ ᱫᱟᱜ ᱠᱚ ᱫᱚ ᱢᱮᱱᱟᱜ ᱜᱮᱭᱟ ᱜᱟᱰᱟ ᱫᱟᱜ ᱛᱚ ᱮᱢᱱᱤ ᱥᱚᱢᱚᱭ ᱫᱚ ᱵᱟᱵᱮᱱ ᱧᱟᱢᱟ ᱥᱮ ᱚᱱᱟ ᱟᱡᱮᱫᱚᱜ-ᱟ ᱥᱮ ᱜᱚᱨᱚᱢ ᱠᱟᱞ ᱨᱮᱢᱟ
ᱦᱩᱸ ᱦᱩᱸ ᱦᱩᱸ
ᱚᱠᱟ ᱥᱚᱢᱚᱭ ᱫᱚ ᱵᱟᱭ ᱛᱟᱦᱮᱱᱟ ᱥᱩᱫᱩ ᱵᱚᱨᱥᱟ ᱥᱚᱢᱚᱭ ᱵᱷᱰᱩ ᱜᱮ ᱫᱟᱜ ᱛᱟᱦᱮᱭ ᱱᱟ ᱯᱮᱨᱮᱡ ᱮᱱᱟ ᱟᱨᱦᱚ ᱪᱟᱵᱟᱭᱮᱱᱟ
ᱡᱟᱦᱟᱸ ᱡᱩᱫᱤᱢ ᱧᱮᱞᱟ ᱢᱟᱱᱮ ᱚᱱᱟ ᱠᱚ ᱢᱮᱱᱟᱜ ᱛᱮ ᱢᱤᱱᱤᱥᱤᱞᱳ ᱠᱚ ᱢᱟᱱᱮ ᱦᱩᱲᱩ ᱟᱹ ᱪᱟᱹᱣᱞᱤ ᱫᱚ ᱮᱱᱮᱡ ᱫᱷᱟᱱᱮᱡ ᱞᱮ ᱪᱟᱥᱟ ᱚᱱᱟ ᱥᱟᱶᱛᱮ ᱥᱚᱵᱽᱡᱤ ᱠᱚᱞᱮ ᱪᱟᱥ ᱤᱭᱟᱹ ᱦᱮᱸᱥᱮ ᱟᱯᱮ ᱚᱱᱛᱮ ᱥᱚᱵᱽᱡᱤ ᱠᱚ ᱦᱩᱭᱩᱜ-ᱟ ᱥᱮ ᱵᱟᱝ ᱥᱚᱵᱽᱡᱤ ᱠᱚᱯᱮ ᱪᱟᱥ ᱜᱮᱭᱟ ᱠᱚᱢᱠᱮ ᱦᱮᱞᱳ ᱜᱚᱝᱠᱮ ᱟᱸᱡᱚᱢᱚᱜ ᱠᱟᱱᱟ ᱜᱚᱝᱠᱮ
ᱟᱞᱮ ᱥᱮᱫ ᱫᱚ ᱥᱚᱵᱽᱡᱤ ᱠᱚᱦᱚᱸ ᱚᱱᱠᱟ ᱮᱠᱴᱟ ᱫᱚ ᱵᱟᱭ ᱦᱩᱭᱩᱜᱼᱟ ᱦᱳᱭ ᱚᱲᱟᱜ ᱨᱮᱠᱚ ᱡᱚᱢ ᱞᱮᱠᱟ ᱠᱚ ᱦᱳᱭ ᱤᱱᱠᱟᱹ
ᱚ ᱚᱱᱠᱟ ᱟᱠᱷᱨᱤᱧ ᱞᱟᱜᱤᱫ ᱦᱮᱸ ᱟᱠᱷᱨᱤᱧ ᱞᱟᱹᱜᱤᱫ ᱞᱮᱠᱟ ᱫᱚ ᱵᱟᱝ ᱵᱟᱝ
ᱵᱟᱝ
ᱦᱮᱸ ᱚᱱᱟ ᱢᱟᱛᱚ ᱠᱟᱛᱷᱟ ᱠᱟᱱ ᱜᱮᱭᱟ ᱫᱟᱜ ᱜᱮ ᱡᱩᱫᱤ ᱵᱟᱝ ᱛᱟᱦᱮᱱ ᱞᱮᱱᱠᱷᱟᱱ ᱪᱮᱠᱟ ᱛᱮᱵᱮᱱ ᱨᱚᱦᱚᱭᱟ ᱛᱮ ᱵᱟᱝ ᱠᱤᱨᱤᱧᱪᱧᱟ ᱚ ᱡᱟᱦᱟ ᱠᱚ ᱫᱚ ᱟᱹᱰᱤ ᱞᱟᱹᱠᱛᱤ ᱢᱮᱱᱟᱜ ᱟᱠᱟᱫᱟ ᱦᱳᱭ ᱟᱵᱚᱣᱟᱜ ᱡᱤᱣᱤ ᱦᱚᱸ ᱵᱟᱝ ᱫᱟᱜ ᱨᱮᱜᱮ ᱡᱤᱣᱤ
ᱦᱮᱸ ᱟᱨ ᱫᱟᱜ ᱵᱟᱠᱷᱟᱡ ᱫᱚ ᱪᱮᱫ ᱦᱚᱸ ᱵᱟᱝ ᱦᱩᱭᱩᱜᱼᱟ ᱥᱮ ᱪᱟᱥᱵᱟᱥ ᱫᱚ ᱫᱟᱜ ᱫᱚ ᱞᱟᱜᱟᱜ ᱜᱮᱭᱟ ᱡᱟᱦᱟᱱᱟᱜ ᱡᱤᱱᱤᱥ ᱛᱮ ᱫᱚ
ᱟᱪᱪᱷᱟ
ᱛᱟᱦᱚᱞᱮ ᱜᱚᱢᱠᱮ ᱚᱱᱛᱮ ᱢᱟᱱᱮ ᱪᱮᱫ ᱠᱚᱛᱮ ᱯᱮ ᱥᱤᱭᱮᱫᱼᱟ ᱛᱟᱦᱚᱞᱮ ᱱᱤᱭᱟᱹ ᱜᱷᱟᱹᱲᱤᱡ ᱫᱚ ᱴᱨᱟᱠᱴᱚᱨ ᱛᱮ ᱴᱨᱟᱠᱴᱚᱨ ᱥᱮ ᱠᱟᱰᱟ ᱱᱟᱦᱮᱞ
ᱴᱨᱮᱠᱴᱚᱨ ᱠᱚᱛᱮ ᱜᱮ ᱴᱨᱮᱠᱴᱚᱨ ᱠᱚᱛᱮᱜ ᱜᱮ ᱛᱤᱦᱤᱧ ᱜᱟᱯᱟ ᱢᱟᱵᱚᱱ ᱪᱟᱣ ᱠᱟᱱ ᱥᱚᱢᱚᱭ ᱵᱚᱱ ᱵᱟᱧᱪᱟᱣ ᱮᱫ ᱟᱨ ᱡᱤᱱᱤᱥ ᱡᱚᱲᱟ ᱫᱚᱦᱚ ᱛᱮ ᱜᱮᱞᱮ ᱛᱚ ᱦᱚᱲ ᱞᱟᱜᱟᱜ ᱟ ᱥᱮ ᱡᱤᱱᱤᱥ ᱵᱟᱜᱟᱣ ᱠᱩᱛᱛᱮ ᱜᱮᱞᱟᱹᱣ
ᱦᱮᱸ ᱦᱸ ᱦ ᱦ ᱜᱚᱝᱠᱮ ᱚᱱᱟ ᱢᱟ ᱠᱟᱛᱷᱟ ᱚᱱᱟ ᱵᱷᱟᱯ ᱛᱮ ᱡᱟᱱᱚ ᱜᱩᱨᱤᱡ ᱡᱤᱱᱤᱥ ᱡᱟᱵ ᱵᱚᱱ ᱧᱟᱢ ᱫᱟ ᱠᱤᱱᱛᱩ ᱥᱮ ᱵᱟᱝ ᱜᱚᱝᱠᱮ ᱚᱱᱟ ᱥᱟᱭᱞᱮᱱᱴ ᱠᱟᱜ ᱞᱮᱠᱷᱟᱱ ᱜᱮ ᱱᱟᱯᱟᱭᱚᱜᱼᱟ᱾
ᱦᱳᱭ
ᱮᱸᱜ ᱱᱟᱦᱟᱜ ᱛᱮ ᱦᱟᱜ ᱜᱩᱨᱤᱡ ᱠᱚ ᱧᱮᱞ ᱠᱟᱛᱮᱡ ᱥᱮᱫᱟᱭ ᱨᱮᱫᱚ ᱠᱤᱱᱛᱩ ᱚᱱᱟ ᱜᱩᱨᱤᱡ ᱨᱮ ᱠᱤᱱᱛᱩ ᱵᱚᱱ ᱧᱮᱞ ᱮᱫ ᱟ ᱱᱮᱛᱚᱜ ᱫᱚ ᱚᱱᱟ ᱥᱟᱨ ᱠᱚᱵᱚᱱ ᱮᱢᱟᱜ ᱠᱟᱱᱟ ᱵᱟᱹᱫᱽ ᱠᱷᱮᱛ ᱠᱚᱨᱮ ᱵᱟᱝ ᱜᱚᱢᱠᱮ
ᱦᱚ
ᱚᱱᱟ ᱡᱚᱠᱷᱚᱱ ᱵᱚᱱ ᱮᱢᱟᱜ ᱠᱟᱱᱟ ᱪᱮᱫ ᱪᱮᱫ ᱟᱵᱚ ᱧᱮᱞ ᱡᱟᱹᱥᱛᱤ ᱧᱚᱜ ᱜᱮ ᱟᱵᱚ ᱠᱤᱱᱛᱩ ᱵᱤᱥ ᱠᱚᱵᱚᱱ ᱡᱚᱢᱮᱫᱼᱟ ᱵᱟᱝ ᱜᱚᱝᱠᱮ
ᱦᱳᱭ ᱦᱳᱭ ᱛᱮᱦᱮᱧ ᱜᱟᱯᱟ ᱫᱚ ᱚᱱᱟ ᱠᱚ ᱰᱷᱮᱨ ᱡᱟᱹᱥᱛᱤ ᱵᱚᱱ ᱵᱮᱵᱚᱦᱟᱨ ᱫᱟᱛᱚ ᱦᱚᱸ ᱱᱮᱛᱨᱮ ᱡᱤᱱᱤᱥ ᱛᱮᱦᱮᱧ ᱜᱟᱯᱟ ᱫᱚ ᱚᱠᱚᱨ ᱵᱚᱱ ᱵᱮᱵᱚᱦᱟᱨ ᱫᱟ ᱡᱚᱛᱚ
ᱦᱩᱸ ᱦᱩᱸ ᱦᱩᱸ ᱦᱚᱲᱢᱚ ᱦᱚᱸ ᱠᱤᱱᱛᱩᱭ ᱠᱷᱚᱛᱤᱭᱟ ᱡᱚᱠᱷᱚᱱ ᱟᱵᱚ ᱥᱟᱨ ᱠᱚᱵᱚᱱ ᱡᱟᱹᱥᱛᱤ ᱧᱤᱭᱚᱜ ᱵᱚᱱ ᱵᱮᱵᱷᱟᱨ ᱮᱫᱼᱟ ᱜᱚᱝᱠᱮ ᱯᱷᱚᱞᱚᱱ ᱡᱥᱛᱤ ᱞᱟᱹᱜᱤᱫ ᱯᱷᱚᱞᱚᱱ ᱡᱟᱹᱥᱛᱤ ᱞᱟᱹᱜᱤᱫ ᱛᱟᱨᱯᱚᱨᱮ ᱱᱚᱛᱮ ᱡᱮ ᱵᱤᱱ ᱞᱮᱭ ᱠᱮᱫᱟ ᱪᱮᱫ ᱞᱮᱠᱟ ᱡᱮ ᱰᱟᱹᱝᱨᱤ ᱠᱚ ᱚᱠᱚᱭ ᱵᱟᱭ ᱠᱟᱠᱚᱣᱟᱭ ᱟᱨ ᱚᱱᱟ ᱫᱚ ᱦᱚᱲ ᱠᱚ ᱞᱟᱜᱟᱜᱼᱟ ᱦᱮᱸ ᱚᱱᱟ ᱠᱟᱛᱷᱟ ᱠᱟᱱ ᱜᱮᱭᱟ ᱟᱫᱚ ᱢᱮᱱᱠᱷᱟᱱ ᱠᱤᱱᱛᱩ ᱚᱱᱟ ᱠᱤᱪᱷᱩ ᱠᱤᱪᱷᱩ ᱟᱹᱞᱤᱧ ᱫᱚᱞᱤᱧ ᱢᱮᱱᱟ ᱡᱮ ᱱᱟᱦᱟᱜ ᱫᱤᱱ ᱨᱮ ᱠᱤᱱᱛᱩ ᱚᱱᱟ ᱤᱭᱟᱹ ᱮᱢ ᱦᱚᱸ ᱟᱹᱰᱤ ᱞᱟᱹᱠᱛᱤ ᱢᱮᱱᱟᱜ ᱟᱠᱟᱫᱟ ᱥᱟᱨ ᱪᱮᱫᱟᱜ ᱵᱟᱝᱢᱟ ᱚᱱᱟ ᱵᱟᱵᱮᱱ ᱮᱢ ᱞᱮᱠᱷᱟᱱ ᱱᱤᱛ ᱦᱩᱲᱩ ᱢᱚᱸᱡᱽ ᱦᱩᱭᱩᱜ ᱵᱟᱝ ᱦᱩᱭ ᱞᱟᱹᱜᱤᱫᱼᱟ ᱾ ᱮᱱ ᱮᱱ ᱨᱮ ᱢᱟᱱᱮ ᱠᱚᱢ ᱯᱚᱨᱤᱢᱟᱱ ᱧᱚᱜ ᱮᱢ ᱢᱮ ᱦᱮᱸ ᱵᱟᱝ ᱡᱟᱦᱟᱸ ᱫᱚ ᱟᱵᱚ ᱦᱚᱲᱢᱚ ᱨᱮ ᱩᱱᱟᱹᱜ ᱠᱷᱚᱛᱤ ᱵᱟᱭ ᱮᱢᱟ ᱠᱷᱟ ᱟᱵᱮᱱ ᱛᱤ ᱟᱸ ᱴᱟᱠᱟ ᱞᱟᱞᱚᱥ ᱛᱮᱵᱮᱱ ᱮᱢᱚᱜ-ᱟ ᱴᱷᱤᱠ ᱧᱚᱸᱜ ᱵᱟᱝ ᱠᱤᱱᱛᱩ ᱮᱱᱠᱷᱟᱱ ᱚᱱᱟ ᱫᱚ ᱦᱚᱲᱢᱚ ᱨᱮ ᱠᱷᱚᱛᱤᱭᱟ ᱦᱮᱸ ᱵᱟᱝ ᱜᱚᱝᱠᱮ ᱚᱱᱟ ᱢᱟ ᱟᱵᱚ ᱜᱮᱵᱚᱱ ᱡᱚᱢᱟ ᱦᱟᱯᱮᱱ ᱫᱤᱱ ᱨᱮ ᱦᱮᱸ
ᱦᱚᱸ
ᱛᱮᱦᱮᱧ ᱜᱟᱯᱟ ᱫᱚ ᱪᱮᱫ ᱞᱤᱧ ᱢᱮᱱᱟ ᱢᱟᱱᱮ ᱱᱚᱜᱼᱚ ᱱᱚᱠᱚᱢ ᱛᱮᱦᱤᱧ ᱜᱟᱯᱟ ᱫᱚ ᱦᱚᱲ ᱫᱚ ᱡᱟᱹᱥᱛᱤ ᱟᱠᱷᱤᱨᱤᱧ ᱞᱟᱹᱜᱤᱫ ᱜᱮᱛᱚ ᱠᱚ ᱪᱟᱥ ᱫᱟ ᱛᱮᱦᱮᱧ ᱜᱟᱯᱟ ᱢᱟ ᱥᱚᱨᱠᱟᱨ ᱨᱮ ᱮᱢᱟ ᱵᱚᱱ ᱠᱟᱱ ᱛᱮ ᱩᱱᱟᱹᱜ ᱵᱟᱵᱚᱱ ᱡᱚᱢ ᱫᱟ ᱟᱵᱮᱱ ᱧᱮᱞ ᱵᱮᱱ ᱚᱫᱷᱤᱟᱝᱥᱚ ᱚᱲᱟᱜ ᱨᱮᱜᱮ ᱚᱱᱮᱜ ᱦᱳᱭ ᱚᱲᱟᱜ ᱦᱩᱲᱩ ᱫᱚ ᱪᱟᱣᱞᱮ ᱫᱚ ᱵᱟᱠᱚ ᱡᱚᱢᱫᱟ
ᱦᱩᱸ ᱦᱩᱸ
ᱡᱚᱛᱚ ᱦᱚᱲ ᱢᱟᱱᱮ ᱯᱨᱟᱭ ᱜᱮ ᱟᱹᱠᱷᱤᱨᱤᱧ ᱞᱮᱠᱟ ᱜᱮ ᱤᱧ ᱜᱮᱵᱚᱱ ᱥᱚᱨᱠᱟᱨᱮ ᱮᱢᱟ ᱵᱚᱱ ᱚᱱᱟ ᱪᱟᱣᱞᱮ ᱵᱚᱱ ᱡᱚᱢ ᱫᱟ ᱠᱤᱱᱛᱩ ᱚᱱᱟ ᱦᱚᱸ ᱵᱟᱵᱚᱱ ᱚᱱᱟ ᱪᱟᱣᱞᱮ ᱜᱮ ᱚᱱᱟ ᱫᱚ ᱢᱟᱱᱮ ᱰᱷᱮᱨ ᱨᱟᱱ ᱮᱢᱟᱜ ᱪᱟᱣᱞᱮ ᱠᱟᱱᱟ ᱚᱱᱟ ᱫᱚ ᱵᱟᱵᱚᱱ
ᱦᱩᱸ ᱦᱩᱸ ᱯᱨᱚᱪᱩᱨ ᱯᱟᱣᱰᱟᱨ ᱠᱚ ᱮᱢᱟᱜ-ᱟ ᱜᱚᱢᱠᱮ ᱯᱟᱣᱰᱟᱨ ᱯᱨᱚᱪᱩᱨ ᱠᱚ ᱮᱢᱟᱜ-ᱟ ᱟᱫᱚ ᱜᱚᱝᱠᱮ ᱚᱱᱮ ᱚᱱᱛᱮ ᱫᱚ ᱦᱮᱸ ᱟᱞᱮ ᱚᱱᱛᱮ ᱫᱚ ᱜᱚᱢᱠᱮ ᱡᱮᱞᱮᱠᱟ ᱚᱱᱟ ᱚᱱᱮ ᱞᱟᱭᱹᱟᱭᱟᱵᱚᱱ ᱴᱷᱮᱞᱤᱭᱟ. ᱪᱟᱞ ᱟᱞᱮ ᱞᱮ ᱧᱟᱢᱟ ᱟᱞᱮ ᱞᱮ ᱧᱟᱢᱟ ᱛᱤᱨᱤᱥ ᱠᱮᱡᱤ ᱦᱮᱸ ᱥᱮ ᱛᱤᱨᱤᱥ ᱠᱮᱡᱤ ᱟᱞᱮ ᱫᱚ ᱦᱟᱸᱜ ᱚᱱᱠᱟ ᱾ ᱦᱟᱸ ᱫᱚᱠᱟᱱ ᱨᱮᱜᱮ ᱞᱮ ᱤᱠᱷᱤᱨᱤᱧᱟ ᱟᱨ ᱪᱚᱵᱽᱵᱤᱥ ᱴᱟᱠᱟ ᱠᱟᱛᱮ ᱠᱮᱡᱤ ᱠᱚ ᱦᱟᱛᱟᱣ ᱛᱟᱞᱮᱭᱟ
ᱦᱮᱸ
ᱪᱚᱵᱽᱵᱤᱥ ᱴᱟᱠᱟ ᱵᱟᱭᱤᱥ ᱴᱟᱠᱟ ᱚᱱᱠᱟ ᱠᱮᱡᱤ ᱞᱮ ᱤᱠᱷᱤᱨᱤᱧ ᱠᱟᱜᱼᱟ ᱦᱮᱸ ᱥᱮ ᱟᱞᱮ ᱫᱚ ᱚᱲᱟᱜ ᱪᱟᱣᱞᱮ ᱞᱮ ᱡᱚᱢᱟ ᱦᱩᱸ ᱚᱲᱟᱜ ᱪᱟᱣᱞᱮ ᱜᱮᱞᱮ ᱡᱚᱢᱟ ᱛᱟᱯᱚᱨᱮ ᱚᱱᱟ ᱠᱚᱨᱮ ᱫᱚ ᱢᱟᱱᱮ ᱵᱷᱟᱹᱜᱤ ᱪᱟᱣᱞᱤ ᱠᱟᱱ ᱨᱮᱦᱚᱸ ᱮᱱᱛᱮ ᱩᱱᱟᱹᱜ ᱢᱚᱱᱮ ᱵᱟᱝ ᱞᱟᱜᱟᱜ-ᱟ ᱢᱟᱱᱮ ᱢᱤᱫ ᱜᱷᱟᱹᱲᱤ ᱛᱮ ᱤᱫᱤ ᱜᱚᱫᱚᱜᱼᱟ ᱫᱟᱠᱟ ᱠᱚ ᱴᱷᱤᱠ ᱴᱷᱟᱠ ᱵᱟᱝ ᱛᱟᱦᱮᱱᱟ ᱤᱱᱟᱹ ᱠᱷᱟᱹᱛᱤᱨ ᱚᱸ ᱚᱲᱟᱜ ᱪᱟᱣᱞᱮ ᱡᱚᱢ ᱞᱮ ᱯᱟᱹᱨᱠᱟᱹᱣ ᱠᱟᱱᱟ ᱚᱲᱟᱜ ᱪᱟᱣᱞᱮ ᱜᱮᱞᱮ ᱡᱚᱢ ᱜᱮᱭᱟ ᱟᱞᱮ ᱫᱚ ᱦᱳᱭ ᱟᱪᱪᱷᱟᱹ ᱜᱚᱝᱠᱮ ᱛᱟᱦᱚᱞᱮ ᱟᱯᱮ ᱚᱱᱛᱮ ᱫᱚ ᱢᱟᱱᱮ ᱚᱱᱠᱟ ᱥᱚᱵᱡᱤ
ᱚᱱᱟ ᱜᱮᱠᱚ ᱡᱚᱢᱫᱟ ᱡᱟᱦᱟᱸᱭ ᱮᱥᱚᱜ ᱮᱢᱚᱜ ᱠᱟᱱᱟ ᱠᱚ ᱚᱱᱟ ᱠᱚᱜᱮ ᱠᱷᱚᱱ ᱛᱤᱦᱤᱧ ᱜᱟᱯᱟ ᱫᱚᱞᱮ ᱪᱟᱥ ᱟᱠᱟᱫᱟ ᱡᱚᱱᱰᱨᱟ ᱠᱚ ᱦᱟᱸ ᱦᱳᱭ ᱡᱚᱱᱰᱨᱟ ᱠᱚ ᱦᱚᱸ ᱞᱮ ᱡᱟᱥ ᱠᱟᱫᱟ ᱡᱟᱹᱥᱛᱤ ᱻᱻ
ᱚ ᱱᱚᱛᱮ ᱫᱚᱚ ᱚᱱᱮ ᱚᱱᱠᱟᱱᱟᱜ ᱵᱟᱹᱫᱽ ᱠᱷᱮᱛ ᱫᱚ ᱵᱟᱹᱱᱩᱜᱼᱟ ᱡᱮ ᱡᱚᱱᱰᱽᱨᱟ ᱞᱮ ᱪᱟᱥᱟ ᱦᱚᱭ ᱟᱞ ᱫᱚᱱᱮ ᱟᱸᱟ ᱡᱟᱦᱟᱸ ᱵᱟᱹᱫᱽ ᱠᱚᱨᱮ ᱚᱱᱟ ᱠᱚᱫᱚ ᱚᱱᱮ ᱟᱱᱟᱡ ᱠᱚᱞᱮ ᱨᱚᱦᱚᱭ ᱠᱟᱜᱼᱟ ᱛᱚ ᱱᱤᱭᱟᱹ ᱜᱷᱟᱹᱲ ᱛᱚ ᱟᱹᱰᱤ ᱡᱳᱨ ᱟᱱᱟᱪ ᱞᱮ ᱨᱚᱦᱚ ᱭᱞᱟ ᱱᱚᱛᱮᱫᱚ
ᱦᱩᱸ ᱚᱱ ᱚᱱᱟ ᱜᱮ ᱡᱚᱱᱰᱨᱟ ᱨᱟᱦᱮᱲ ᱱᱚ ᱱᱚᱣᱟ ᱯᱟᱴ ᱯᱟᱴ ᱠᱚ ᱧᱮᱞᱚᱜᱼᱟ ᱥᱮᱮ ᱵᱟ ᱟᱯᱮ ᱚᱱᱛᱮ ᱫᱚ ᱡᱟᱦᱟᱸ ᱫᱚᱳ ᱯᱟᱴ ᱚᱜ ᱡᱟᱦᱟᱸ ᱡᱟᱜ ᱡᱟᱦᱟᱸ ᱡᱟᱦᱟᱸ ᱠᱚ ᱢᱮᱛᱟᱜ ᱻᱻ ᱟᱯᱮ ᱥᱮᱫ ᱫᱚ ᱨᱚᱦᱚᱭ ᱜᱮᱭᱟ ᱫᱚ ᱯᱨᱟᱭ ᱜᱮ ᱢᱮᱱ ᱡᱚᱱᱰᱥ ᱚᱢᱵᱟᱠᱤ ᱡᱚᱦᱚᱲ ᱚᱱᱟ ᱡᱚᱱᱰᱨᱟ ᱫᱷᱟᱨᱮ ᱫᱷᱟᱨᱮ ᱛᱮᱠᱚ ᱨᱚᱦᱚᱭ ᱮᱫ ᱜᱤ ᱮᱨ ᱠᱟᱫ ᱜᱮ ᱠᱚᱸ ᱢᱟᱱᱮ ᱡᱚᱵᱽᱨᱟ ᱵᱟᱲᱜᱮ ᱫᱦ ᱫᱷᱟᱨᱮ ᱫᱷᱟᱨᱮ ᱛᱮ ᱤᱱᱟᱹᱜ ᱛᱮᱜ ᱫᱚ ᱩᱱᱟᱹᱜ ᱪᱟᱥ ᱫᱚ ᱩᱱᱟᱹᱜ ᱮᱠᱟ ᱫᱚ ᱵᱟᱭ ᱦᱩᱭᱩᱜᱼᱟ ᱡᱟ ᱚᱲᱟᱜ ᱨᱮ ᱵᱮᱣᱦᱟᱨ ᱞᱟᱹ ᱴᱩᱡ ᱠᱚ ᱤᱭᱟ ᱟᱫᱚ ᱵᱷᱟᱞᱤ ᱜᱮ ᱦᱩᱭᱩᱜ ᱜᱮᱭᱟ
ᱚᱜᱜ
ᱱᱤᱭᱟᱹ ᱫᱚ ᱢᱮᱱᱟᱜ ᱜᱮᱭᱟ ᱟᱞᱮ ᱥᱮᱫ ᱫᱚ ᱱᱚᱛᱮ ᱫᱚ ᱦᱩᱸ
ᱮᱜ ᱡᱚᱱᱰᱨᱟ ᱠᱚ ᱨᱚᱦᱚᱭᱟ ᱢᱟᱱᱮ ᱩᱱᱟᱹᱜ ᱫᱚ ᱵᱟᱝ ᱱᱟᱥᱮ ᱠᱚ ᱨᱚᱦᱚᱭᱟ ᱟᱫᱚᱚ ᱚᱱᱟ ᱫᱚ ᱛᱮᱜᱮ ᱢᱟᱱᱮ ᱡᱚᱢ ᱞᱟᱹᱜᱤᱫ ᱡᱚᱢ ᱞᱮᱠᱟ ᱥᱮᱮ ᱡᱮᱢᱚᱱ ᱟᱱᱟᱡ ᱫᱚ ᱟᱞᱮᱮ ᱡᱚᱢ ᱥᱟᱶᱛᱮ ᱟᱹᱠᱷᱨᱤᱧ ᱞᱮᱠᱟ ᱦᱚᱸᱞᱮ ᱨᱚᱦᱚᱭ ᱜᱮᱭᱟ ᱟᱫᱚ ᱫᱟᱜ ᱢᱚᱫᱫᱮ ᱡᱟᱦᱟ ᱞᱮᱠᱟ ᱚᱱᱮ ᱚᱱᱠᱟ ᱟᱸ ᱡᱚᱢ ᱞᱟᱹᱜᱤᱫ ᱫᱚ ᱵᱟᱝ ᱤᱸᱠᱷᱨᱤᱧ ᱦᱚᱸᱯᱮ ᱤᱸᱠᱷᱨᱤᱧ ᱜᱮᱭᱟ ᱟᱹᱰᱤ ᱡᱟᱹᱥᱛᱤ ᱟᱨ ᱯᱟᱴ ᱠᱚ ᱠᱟᱛ ᱡᱟᱦᱟᱸ ᱵᱮᱱ ᱞᱮᱹᱭ ᱠᱟᱜᱼᱟ ᱯᱟᱴ ᱫᱚ ᱟᱞᱮ ᱱᱚᱛᱮ ᱫᱚ ᱦᱟᱸᱜ ᱵᱟᱝᱞᱮ ᱨᱚᱦᱚᱭᱟ ᱚᱱᱮ ᱞᱟᱹᱭ ᱠᱮᱜᱼᱟ ᱞᱤᱧ ᱤᱭᱟᱹ ᱵᱟᱹᱱᱩᱜᱼᱟ ᱟᱨᱠᱤ ᱚᱱᱠᱟᱱ ᱡᱟᱭᱜᱟ ᱠᱚᱫᱚ ᱵᱟᱹᱱᱩᱜᱼᱟ ᱯᱟᱴ ᱨᱚᱦᱚᱭ ᱞᱮᱠᱟ ᱫᱚ ᱟᱨᱠᱤ ᱵᱩᱡᱷᱟᱹᱣ ᱠᱮᱜᱟ ᱵᱤᱱ
ᱛᱚᱵᱮ ᱱᱟᱜ ᱚᱱᱠᱟᱱᱟᱜ ᱡᱟᱭᱜᱟ ᱫᱚᱨᱠᱟᱨ ᱡᱮ ᱡᱟᱦᱟᱸ ᱨᱮ ᱨᱚᱦᱚᱭ ᱜᱤᱰᱤ ᱞᱮᱠᱟ ᱫᱚ ᱟᱨ ᱵᱟᱭ ᱦᱩᱭᱩᱜᱼᱟ ᱥᱮ
ᱟᱪᱪᱷᱟ ᱜᱚᱝᱠᱮ ᱚᱠᱛᱚ ᱢᱟ ᱟᱹᱰᱤ ᱜᱟᱱ ᱦᱩᱭᱮᱱ ᱛᱟᱞᱟᱝᱼᱟ ᱟᱨ ᱚᱝᱠᱟ ᱯᱚᱨᱮ ᱛᱮᱞᱟᱝ ᱨᱚᱯ ᱲᱟ ᱥᱮ ᱪᱮᱜ ᱜᱚᱝᱠᱮ
ᱦᱳᱭ ᱜᱚᱝ ᱴᱷᱤᱠ ᱜᱮᱭᱟ
ᱦᱟᱸ ᱴᱷᱤᱠ ᱜᱮ ᱜᱚᱝᱠᱮ ᱢᱟ ᱮᱱ ᱠᱷᱟᱱ ᱡᱚ